ᱦᱮᱞᱳ
ᱜᱚᱢᱠᱮ ᱦᱮᱸ ᱜᱚᱝᱠᱮ ᱡᱚᱦᱟᱨ ᱜᱮ ᱦᱮᱸ
ᱵᱮᱥ ᱵᱟᱲᱟ ᱜᱮ ᱛᱚ?
ᱦᱮᱸ ᱵᱮᱥ ᱵᱟᱲᱟ ᱜᱮ ᱢᱮᱱᱟᱜ ᱵᱟᱲᱟ ᱞᱤᱧᱼᱟ᱾
ᱚ
ᱟᱹᱵᱤᱱ ᱪᱮᱫ ᱞᱮᱠᱟ ᱢᱮᱱᱟᱜ ᱵᱤᱱᱟ ᱜᱚᱝᱠᱮ?
ᱟᱹᱞᱤᱧ ᱦᱚᱸ ᱱᱤᱛᱚᱜ ᱫᱚ ᱵᱮᱥ ᱵᱟᱲᱟ ᱜᱮ ᱢᱮᱱᱟᱜ ᱞᱤᱧᱟᱹ ᱾
ᱦᱮ ᱱᱤᱛᱚᱜ ᱫᱚ ᱪᱮᱫ ᱠᱚᱵᱤᱱ ᱦᱮᱸ ᱜᱚᱝᱠᱮ ᱞᱤᱧ ᱡᱚᱢ ᱵᱟᱲᱟ ᱟᱠᱟᱫ ᱛᱮ ᱨᱮᱥᱴ ᱵᱟᱲᱟᱭ ᱫᱟᱞᱤᱧ ᱱᱚᱜᱼᱚᱭ ᱞᱤᱧ ᱫᱩᱲᱩᱵ ᱵᱟᱲᱟ ᱟᱠᱟᱱᱟ ᱾
ᱚᱸ
ᱟᱨ ᱜᱚᱝᱠᱮ ᱟᱹᱵᱤᱱ ᱫᱚᱵᱤᱱ ᱡᱚᱢ ᱵᱟᱲᱟ ᱠᱮᱫᱟ?
ᱦᱮᱸ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱾ ᱮᱠᱴᱩ ᱞᱟᱦᱟ ᱜᱮ ᱡᱚᱢ ᱵᱟᱲᱟ ᱦᱩᱭᱮᱱᱟ ᱾
ᱦᱩᱸ
ᱦᱮ ᱜᱚᱝᱠᱮ ᱢᱤᱫᱴᱟᱝ ᱠᱩᱠᱞᱤ ᱞᱤᱧ ᱞᱟᱹᱭ ᱮᱫᱟ ᱛᱟᱦᱞᱮ᱾
ᱦᱮᱸ ᱞᱟᱹᱭ ᱵᱤᱱ᱾
ᱞᱟᱹᱭ ᱫᱟᱞᱤᱧ ᱟᱵᱚ ᱡᱟᱦᱟᱸ ᱥᱚᱢᱟᱡᱽ ᱨᱮ ᱱᱮᱛᱟᱨ ᱢᱟ ᱟᱵᱚ ᱡᱟᱹᱛ ᱠᱚ ᱵᱟ ᱤᱭᱟᱹ ᱤᱭᱟᱹ ᱠᱟᱛᱮᱫ ᱟᱨᱚ ᱮᱴᱟᱜ ᱡᱟᱹᱛᱤ ᱴᱷᱮᱱ ᱠᱚ ᱢᱟᱱᱮ ᱵᱟᱯᱞᱟᱜ ᱠᱟᱱᱟ ᱤᱭᱟᱹᱜ ᱠᱟᱱᱟ? ᱚᱱᱟ ᱫᱚ ᱟᱵᱮᱱ ᱴᱷᱤᱠ ᱥᱮ ᱵᱮᱴᱷᱤᱠ ᱠᱟᱹᱴᱤᱡ ᱡᱩᱫᱤ ᱵᱮᱱ ᱞᱟᱹᱭ ᱠᱮᱭᱟ ᱾
ᱜᱚᱝᱠᱮ ᱱᱚᱠᱟ ᱫᱚ ᱟᱹᱰᱤ ᱠᱷᱟᱨᱟᱯ ᱠᱟᱛᱷᱟ ᱠᱟᱱᱟ ᱡᱮ ᱟᱵᱚ ᱥᱟᱶᱛᱟ ᱠᱷᱟᱨᱟᱯᱚᱜ ᱠᱟᱱᱟ᱾ ᱱᱚᱣᱟ ᱱᱚᱣᱟ ᱠᱟᱹᱢᱭᱮᱫ ᱛᱮᱠᱚ ᱡᱟᱦᱟᱸᱭ ᱾ ᱢᱟᱱᱮ ᱟᱵᱚ ᱡᱟᱹᱛᱤ ᱨᱮ ᱟᱵᱚ ᱡᱟᱹᱛᱤ ᱠᱷᱚᱱ ᱮᱴᱟᱜ ᱡᱟᱹᱛᱤ ᱛᱤ ᱨᱮᱠᱚ ᱪᱟᱞᱟᱜ ᱠᱟᱱᱟ ᱥᱮ ᱠᱩᱲᱤ ᱦᱚᱯᱚᱱ ᱠᱚ ᱮᱴᱟᱜ ᱡᱟᱹᱛᱤ ᱨᱮᱠᱚ ᱪᱟᱞᱟᱜ ᱠᱟᱱᱟ᱾ ᱛᱟᱨᱯᱚᱨ ᱠᱚᱲᱟ ᱦᱚᱯᱚᱱ ᱦᱚᱸ ᱠᱤᱪᱷᱩ ᱢᱮᱱᱟᱜ ᱠᱚᱣᱟ ᱡᱟᱦᱟᱸᱭ ᱮᱴᱟᱜ ᱡᱟᱹᱛᱤ ᱠᱚ ᱟᱹᱜᱩᱭᱮᱫ ᱠᱚ ᱚᱱᱟ ᱫᱚ ᱠᱷᱩᱵ ᱮᱠᱴᱟ ᱵᱷᱟᱜᱤ ᱫᱤᱠ ᱫᱚ ᱵᱟᱝ ᱠᱟᱱᱟ᱾
ᱦᱮᱸ - ᱦᱮᱸ
ᱟᱨ ᱟᱹᱞᱤᱧ ᱫᱚ ᱱᱚᱣᱟ ᱫᱚ ᱠᱷᱩᱵ ᱮᱠᱴᱟ ᱫᱚ ᱵᱟᱞᱤᱧ ᱥᱟᱯᱳᱴᱟᱜ ᱞᱤᱧ ᱾
ᱦᱚᱸ
ᱟᱫᱚ ᱱᱮᱛᱟᱨ ᱥᱟᱶ ᱟᱵᱚ ᱥᱚᱢᱟᱡᱽ ᱨᱮᱱ ᱡᱟᱦᱟᱸᱭ ᱠᱩᱲᱤᱫ ᱛᱤᱨᱞᱟᱹ ᱦᱚᱯᱚᱱ ᱠᱚ ᱟᱨ ᱠᱚᱲᱟ ᱦᱚᱯᱚᱱ ᱠᱚ ᱢᱮᱱᱟᱜ ᱠᱚᱣᱟ ᱛᱚ ᱵᱩᱡᱷᱟᱹᱣ ᱵᱟᱵᱤᱱ ᱫᱟᱲᱮᱭᱟ ᱠᱚᱣᱟ ᱵᱤᱱ ᱥᱮ ᱪᱮᱫ ᱵᱤᱱ ᱪᱤᱠᱟᱹ ᱫᱟᱲᱮᱭᱟᱜ ᱼᱟ᱾
ᱦᱮᱸ - ᱦᱮᱸ
ᱟᱵᱚ ᱡᱩᱫᱤ ᱥᱟᱶᱛᱟ ᱟᱵᱚᱣᱟᱜ ᱥᱚᱢᱟᱡᱽ ᱡᱩᱫᱤ ᱵᱟᱹᱭ ᱵᱟᱹᱭ ᱛᱮ ᱢᱤᱫ ᱡᱳᱴ ᱠᱟᱛᱮᱫ ᱱᱚᱣᱟ ᱠᱟᱹᱢᱤ ᱦᱚᱨᱟ ᱨᱮᱵᱚᱱ ᱪᱟᱞᱟᱜᱼᱟ ᱛᱟᱞᱦᱮ ᱠᱷᱟᱱ ᱫᱚ ᱟᱹᱰᱤ ᱱᱟᱯᱟᱭ ᱦᱩᱭᱩᱜᱼᱟ ᱡᱮ ᱱᱚᱝᱠᱟᱱ ᱠᱟᱹᱢᱤ ᱪᱮᱫᱟᱜ ᱪᱮᱫᱟᱜ ᱦᱩᱭᱩᱜ ᱠᱟᱱᱟ᱾
ᱦᱮᱸ ᱦᱮᱸ ᱦᱮᱸ ᱟᱨ ᱮᱴᱟᱜ ᱡᱮᱢᱚᱱ ᱟᱹᱞᱤᱧ ᱞᱤᱧ ᱞᱟᱹᱭ ᱫᱟ᱾ ᱮᱴᱟᱜ ᱡᱮᱢᱚᱱ ᱥᱟᱵᱠ ᱠᱟᱜ ᱵᱮᱱ ᱮᱴᱟᱜ ᱮᱴᱟᱜ ᱡᱟᱹᱛᱤᱠ ᱨᱮᱱ ᱚᱱᱠᱟ ᱵᱟᱹᱦᱩ ᱵᱮᱱ ᱟᱹᱜᱩ ᱠᱮᱫ ᱟᱹᱜᱩ ᱟᱹᱜᱩ ᱠᱮᱫᱮᱭᱟᱭ ᱡᱟᱦᱟᱸᱭ ᱛᱚ ᱩᱱᱤ ᱛᱚ ᱟᱵᱚᱣᱟᱜ ᱥᱚᱢᱟᱡᱽ ᱨᱮᱱᱟᱜ ᱟᱹᱨᱤ ᱪᱟᱹᱞᱤ ᱛᱟᱯᱚᱨᱮ ᱟᱪᱟᱨ ᱵᱮᱣᱦᱟᱨ ᱫᱚ ᱵᱟᱭ ᱵᱟᱲᱟᱭᱟᱭ ᱛᱚ ᱛᱟᱦᱞᱮ ᱫᱤᱱ ᱫᱤᱱ ᱠᱮ ᱫᱤᱱ ᱫᱤᱱ ᱠᱮ ᱫᱤᱱ ᱟᱫᱚ ᱚᱱᱟᱫᱚ ᱦᱤᱲᱤᱧ ᱦᱤᱲᱤᱧ ᱤᱫᱤᱭ ᱟᱠᱚ ᱛᱚᱠᱷᱚᱱ ᱩᱱᱫᱚ ᱟᱡᱽ ᱡᱟᱦᱟᱸ ᱞᱮᱠᱟᱭ ᱵᱟᱲᱟᱭᱟ ᱡᱟᱦᱟᱸ ᱞᱮᱠᱟᱭ ᱥᱮᱬᱟᱣ ᱠᱟᱫᱟ ᱮᱴᱟᱜ ᱡᱟᱹᱛᱤ ᱡᱟᱦᱟᱸ ᱞᱮᱠᱟ ᱮᱱᱛᱮᱫ ᱟᱵᱚ ᱡᱟᱦᱟᱸ ᱟᱵᱚᱣᱟᱜ ᱡᱟᱦᱟᱸ ᱟᱹᱨᱤᱪᱟᱹᱞᱤ ᱢᱮᱱᱟᱜ ᱛᱟᱵᱚᱱᱟ ᱥᱚᱢᱟᱡᱽ ᱨᱮ ᱵᱚᱸᱜᱟ ᱵᱩᱨᱩ ᱠᱚ ᱚᱱᱟ ᱠᱚᱫᱚ ᱚᱱᱟ ᱫᱚ ᱵᱟᱭ ᱧᱮᱞ ᱠᱟᱫᱟᱭ ᱥᱮ ᱟᱫᱚ ᱩᱱ ᱫᱚ ᱪᱤᱠᱟᱹ ᱛᱮ ᱩᱱᱤ ᱦᱚᱸᱭ ᱵᱩᱡᱟ ᱡᱮ ᱱᱚᱣᱟ ᱱᱩᱠᱩᱣᱟᱜ ᱫᱚ ᱱᱚᱣᱟ ᱦᱟᱱᱟ ᱵᱚᱸᱜᱟ ᱵᱩᱨᱩ ᱦᱚᱸ
ᱦᱮᱸ ᱦᱮᱸ ᱢᱮᱱᱟᱜᱼᱟ ᱢᱮᱱᱛᱮᱜ ᱦᱩᱸ ᱜᱚᱝᱠᱮ ᱞᱟᱹᱭ ᱫᱟᱞᱤᱧ ᱡᱟᱦᱟᱸᱭ ᱠᱩᱲᱤ ᱠᱩᱲᱤ ᱦᱚᱯᱚᱱ ᱜᱤᱫᱽᱨᱟᱹ ᱠᱷᱚᱱ ᱢᱟᱱᱮ ᱢᱤᱫᱴᱮᱱ ᱚᱲᱟᱜ ᱨᱮ ᱡᱟᱦᱟᱸ ᱟᱪᱟᱨ ᱵᱮᱵᱚᱦᱟᱨ ᱥᱮᱬᱟᱭᱟ ᱡᱟᱦᱟᱸᱭ ᱟᱵᱚ ᱥᱟᱱ ᱛᱟᱲ ᱛᱤᱨᱞᱟᱹ ᱦᱚᱯᱚᱱ ᱩᱱᱤ ᱫᱚ ᱚᱱᱟ ᱵᱤᱥᱚᱭ ᱛᱮᱭ ᱵᱟᱲᱟᱭᱟ ᱟᱨ ᱡᱚᱠᱷᱚᱱ ᱦᱟᱸᱜ ᱡᱟᱦᱟᱸᱭ ᱜᱮ ᱢᱤᱫᱴᱟᱝ ᱵᱟᱦᱨᱮ ᱠᱷᱚᱱᱮ ᱦᱤᱡᱩᱜ ᱟᱭ ᱩᱱᱤ ᱫᱚ ᱚᱱᱟ ᱵᱤᱥᱚᱭ ᱛᱚ ᱵᱟᱭ ᱵᱟᱲᱟᱭᱟᱭ ᱥᱮ ᱟᱵᱚᱣᱟᱜ ᱨᱤᱛᱤ ᱱᱤᱛᱤ ᱚᱱᱟ ᱫᱷᱚᱨᱢᱚ ᱤᱫᱤ ᱟᱛᱮ
ᱦᱮᱸ ᱟᱵᱚᱨᱮᱱ ᱡᱮᱢᱚᱱ ᱟᱵᱚᱣᱟᱜ ᱟᱵᱚᱣᱟᱜ ᱥᱚᱢᱟᱡᱽ ᱨᱮᱜᱮ ᱡᱮᱣᱮᱫ ᱵᱚᱸᱜᱟ ᱵᱩᱨᱩ ᱢᱮᱱᱟᱜ ᱛᱚ ᱟᱵᱚ ᱫᱚᱵᱚ ᱵᱚᱸᱜᱟ ᱵᱩᱨᱩ ᱛᱮᱵᱚᱱ ᱨᱚᱲ ᱨᱚᱯᱚᱲ ᱫᱟᱲᱮᱭᱟᱜᱼᱟ ᱡᱮᱢᱚᱱ ᱥᱟᱵ ᱠᱟᱜᱵᱮᱱ ᱵᱟᱦᱟ ᱥᱚᱦᱨᱟᱭ ᱨᱮᱜᱮ ᱟᱵᱚ ᱫᱚᱵᱚᱱ ᱨᱚᱲ ᱨᱚᱯᱚᱲ ᱫᱟᱲᱮᱭᱟᱜᱼᱟ᱾ ᱵᱮᱥ ᱵᱟᱹᱲᱤᱡᱽ ᱩᱱᱠᱩ ᱜᱮ ᱟᱛᱟᱝ ᱫᱟᱨᱟᱢ ᱵᱚᱱᱟ ᱠᱚ ᱵᱟᱹᱲᱤᱡᱽ ᱠᱚᱨᱮ ᱦᱚᱸ ᱵᱮᱥ ᱠᱚᱨᱮ ᱦᱚᱸ ᱟ ᱮ ᱡᱟᱸᱣᱟᱭ ᱮᱴᱟᱜ ᱡᱟᱹᱛᱤ ᱠᱚᱨᱮ ᱫᱚ ᱚᱱᱠᱟ ᱫᱚ ᱟᱵᱮᱱ ᱜᱮ ᱞᱟᱹᱭ ᱵᱮᱱ ᱚᱱᱠᱟ ᱫᱚ ᱡᱮ ᱵᱟᱝ ᱵᱟ ᱟᱹᱞᱤᱧ ᱦᱚᱸ ᱵᱟᱹᱞᱤᱧ ᱧᱮᱞ ᱠᱟᱫᱟ ᱦᱳᱭᱛᱳ ᱢᱮᱱᱟᱜ ᱨᱮᱦᱚᱸ
ᱟᱹᱞᱤᱧ ᱦᱚᱸ ᱵᱟᱞᱤᱧ ᱧᱮᱞ ᱠᱟᱜ ᱞᱤᱧ ᱚᱱᱠᱟ ᱫᱚ ᱮᱴᱟᱜ ᱡᱟᱹᱛᱤ ᱨᱮᱫᱚ ᱟᱵᱚ ᱥᱟᱶᱛᱟ ᱥᱟᱱ ᱟᱵᱚ ᱡᱟᱹᱛᱤ ᱦᱚᱯᱚᱱ ᱡᱟᱦᱟᱸ ᱡᱮᱞᱮᱠᱟ ᱟᱵᱚᱣᱟᱜ ᱩᱸ ᱩ ᱱᱚᱣᱟ ᱱᱤᱭᱚᱢ ᱠᱟᱹᱱᱩᱱ ᱠᱚ ᱢᱮᱱᱟᱜᱼᱟ ᱵᱚᱸᱜᱟ ᱵᱩᱨᱩ ᱨᱮᱱᱟᱜ ᱡᱮ ᱵᱷᱟᱵ ᱛᱮᱵᱚᱱ ᱵᱚᱸᱜᱟ ᱵᱩᱨᱩᱭᱟ᱾
ᱦᱮᱸ
ᱱᱚᱝᱠᱟ ᱫᱚ ᱦᱳᱭᱛᱳ ᱮᱴᱟᱜ ᱡᱟᱹᱛᱤ ᱨᱮᱫᱚ ᱵᱟᱝ ᱜᱮᱞᱤᱧ ᱧᱮᱞ ᱠᱟᱜ ᱞᱤᱧ
ᱦᱩᱸ ᱟ ᱜᱚᱝᱠᱮ ᱟᱨ ᱢᱤᱫᱴᱟᱝ ᱠᱟᱛᱷᱟ ᱞᱤᱧ ᱠᱩᱞᱤᱭᱮᱜ ᱵᱤᱱᱟ᱾ ᱟᱯᱮ ᱟᱯᱮ ᱚᱱᱛᱮ ᱫᱚ ᱟᱯᱮ ᱚᱱᱛᱮ ᱫᱚ ᱡᱟᱦᱟᱸᱭ ᱢᱤᱫᱴᱟᱝ ᱠᱩᱲᱤ ᱜᱤᱫᱽᱨᱟᱹ ᱦᱚᱲ ᱡᱩᱫᱤ ᱮᱴᱟᱜ ᱡᱟᱹᱛᱤ ᱨᱮᱭ ᱪᱟᱞᱟᱣ ᱱᱟᱭ ᱛᱟᱞᱦᱮ ᱩᱱᱤ ᱫᱚ ᱢᱟᱱᱮ ᱪᱮᱠᱟ ᱪᱮᱠᱟᱭ ᱟᱠᱚ ᱥᱚ ᱵᱟᱯᱞᱟᱭ ᱭᱟᱠᱚ ᱥᱮ ᱚᱱᱠᱟ ᱡᱟᱦᱟᱱᱟᱜ ᱱᱤᱭᱚᱢ ᱠᱟᱹᱱᱩᱱ ᱠᱚ ᱢᱮᱱᱟᱜᱼᱟ᱾ ᱚᱝᱠᱟ
ᱩ ᱜᱚᱝᱠᱮ ᱱᱮᱛᱟᱨ ᱢᱟ ᱟᱭᱳᱼᱵᱟᱵᱟ ᱪᱮᱛᱟᱱ ᱨᱮᱜᱮ ᱱᱤᱨᱵᱷᱚᱨ ᱫᱟᱭ ᱟᱭᱳᱵᱟᱵᱟ ᱢᱟᱱᱮ ᱞᱟᱹᱭ ᱵᱟᱲᱟ ᱠᱚᱜᱮᱭᱟ ᱧᱮᱞ ᱵᱟᱲᱟ ᱟᱠᱟᱫ ᱠᱚᱣᱟᱞᱤᱧ ᱛᱚ ᱟᱞᱮ ᱠᱟ ᱜᱷᱚᱴᱚᱱᱟ ᱢᱟ ᱵᱟᱝ ᱜᱷᱚᱴᱟᱣ ᱠᱟᱱᱟ ᱟᱹᱞᱤᱧ ᱡᱚᱛᱚ ᱴᱩᱠ ᱦᱟᱸᱜ ᱞᱤᱧ ᱵᱟᱰᱟᱭᱟ ᱟᱫᱚ ᱡᱟᱦᱟᱸᱭ ᱠᱚ ᱡᱟᱢᱟᱭ ᱵᱟᱲᱟ ᱠᱟᱱᱟ ᱟᱫᱚ ᱩᱱᱠᱩ ᱫᱚ ᱟᱫᱚ ᱚᱲᱟᱜ ᱨᱮᱫᱚ ᱦᱳᱭᱛᱚ ᱠᱷᱩᱵ ᱮᱠᱴᱟ ᱡᱳᱜᱟᱡᱳᱜ ᱵᱟᱹᱱᱩᱜ ᱟᱱ ᱛᱟᱠᱚᱣᱟ᱾
ᱦᱮᱸ ᱦᱮᱸ
ᱪᱮᱫ ᱞᱮᱠᱟᱛᱮ ᱢᱮᱱᱟᱜ ᱠᱚᱣᱟ ᱪᱮᱫ ᱞᱮᱠᱟᱛᱮ ᱵᱟᱝᱟ ᱚᱱᱟ ᱫᱚ ᱴᱷᱤᱠ ᱦᱟᱜ ᱵᱟᱹᱞᱤᱧ ᱵᱟᱰᱟᱭᱟᱞᱤᱱ᱾
ᱚ, ᱟᱞᱮ ᱥᱮᱫ ᱫᱚ ᱡᱮᱢᱚᱱ ᱡᱟᱦᱟᱸᱭ ᱡᱩᱫᱤ ᱚᱱᱠᱟ ᱟᱵᱚ ᱥᱚᱢᱟᱡ ᱠᱷᱚᱡ ᱮᱴᱟᱜ ᱥᱚᱢᱟᱡ ᱥᱮᱜ ᱪᱟᱞᱟᱜᱼ ᱟᱭ ᱩᱱᱤ ᱫᱚ ᱢᱟᱱᱮ ᱡᱟᱦᱟᱸ ᱠᱚ ᱢᱮᱱ ᱠᱟᱫ ᱥᱮᱫᱟᱭ ᱦᱟᱯᱲᱟᱢ ᱠᱚ ᱚᱱᱟ ᱡᱟᱦᱟᱸ ᱵᱤᱫᱟᱹᱞ ᱠᱷᱚᱡ ᱟᱸᱡᱚᱢ ᱦᱮᱡ ᱠᱟᱱᱟ ᱧᱮᱞ ᱦᱚᱸ ᱟᱞᱮ ᱱᱚᱛᱮ ᱯᱟᱥᱮᱨ ᱟᱛᱳ ᱨᱮᱜᱮ ᱦᱩᱭᱱᱟ ᱩᱱᱤ ᱫᱚ ᱢᱟᱱᱮ ᱡᱤᱣᱮᱫ ᱛᱮᱠᱚ ᱢᱟᱱᱮ ᱠᱚ ᱵᱷᱟᱸᱰᱟᱱ ᱠᱮᱫᱮᱭᱟ ᱢᱟᱱᱮ ᱩᱱᱤ ᱡᱟᱦᱟᱸᱭ ᱪᱟᱞᱟᱣ ᱠᱟᱱ ᱠᱩᱲᱤ ᱜᱤᱫᱟᱹᱨ ᱦᱚᱲ ᱩᱱᱤ ᱥᱟᱛᱮ ᱫᱚ ᱟᱠᱚ ᱚᱲᱟᱜ ᱦᱚᱲ ᱠᱚᱫᱚ ᱟᱫᱚ ᱚᱱᱠᱟ ᱢᱮᱞᱟ ᱢᱮᱥᱟ ᱵᱟᱝᱠᱚ ᱫᱟᱲᱮᱭᱟᱜᱼᱟ᱾ ᱢᱟᱱᱮ ᱥᱚᱢᱯᱚ ᱢᱟᱱᱮ ᱪᱮᱫ ᱜᱮ ᱟᱫᱚ ᱚᱱᱠᱟ ᱵᱟᱝ ᱛᱟᱦᱮᱱ ᱛᱟᱠᱚᱣᱟ᱾ ᱢᱟᱱᱮ ᱡᱮᱣᱮᱫ ᱛᱮᱠᱚ ᱚᱱᱠᱟ ᱵᱷᱟᱱᱰᱟᱱ ᱠᱮᱫᱮᱭᱟᱠᱚ᱾
ᱦᱮᱸ ᱟᱨ ᱜᱚᱝᱠᱮ ᱟᱹᱞᱤᱧᱟᱜ ᱛᱟᱦᱞᱮ ᱜᱚᱝᱠᱮ ᱟᱹᱞᱤᱧᱟᱜ ᱢᱤᱫᱴᱟᱝ ᱠᱩᱠᱞᱤ ᱛᱟᱦᱮ ᱞᱮᱱᱟ ᱡᱩᱫᱤ ᱢᱤᱫᱴᱟᱝ ᱛᱤᱨᱞᱟᱹ ᱦᱚᱯᱚᱱ ᱜᱮ ᱮᱴᱟᱜ ᱡᱟᱹᱛᱤ ᱨᱤᱱᱤᱡ ᱟᱵᱚ ᱥᱟᱱᱛᱟᱲ ᱦᱚᱯᱚᱱᱮ ᱟᱹᱜᱩ ᱠᱮᱫᱮᱭᱟ ᱛᱟᱦᱚᱞᱮ ᱠᱷᱟᱱ ᱫᱚ ᱚᱱᱟ ᱫᱚ ᱟᱯᱮ ᱚᱱᱛᱮ ᱫᱚ ᱪᱮᱫ ᱞᱮᱠᱟ ᱯᱮ ᱤᱭᱟᱹᱭᱟ?
ᱟᱜ ᱟᱸ ᱟᱞᱮ ᱱᱚᱛᱮ ᱫᱚ ᱡᱟᱦᱟᱸ ᱡᱩᱫᱤ ᱟᱵᱚ ᱥᱟᱱᱛᱟᱲ ᱦᱚᱯᱚᱱ ᱮᱴᱟᱜ ᱡᱟᱹᱛᱤᱠ ᱨᱮᱱ ᱟᱹᱜᱩ ᱠᱮᱫᱮᱭᱟ ᱚᱱᱟ ᱫᱚ ᱟᱞᱮ ᱥᱮᱫ ᱱᱚᱛᱮ ᱫᱚᱠᱚ ᱵᱟᱯᱞᱟ ᱦᱩᱭᱩᱜ ᱞᱟᱦᱟᱨᱮ ᱡᱚᱢ ᱡᱟᱛᱤᱭᱟ ᱠᱚ ᱡᱚᱢ ᱡᱟᱛᱤ ᱫᱚ ᱢᱟᱱᱮ ᱫᱤᱥᱚᱢ ᱦᱚᱲ ᱫᱤᱥᱚᱢ ᱦᱚᱲ ᱛᱮ ᱫᱤᱥᱚᱢ ᱦᱚᱲ ᱵᱷᱚᱡᱮ ᱠᱷᱣᱟᱣ ᱠᱚᱣᱟᱭ
ᱦᱮᱸ
ᱢᱟᱱᱮ ᱯᱳᱭᱞᱳ ᱫᱚ ᱟᱵᱚ ᱥᱚᱢᱟᱡ ᱥᱮ ᱚᱱᱟ ᱡᱟᱹᱛ ᱨᱮ ᱟᱹᱜᱩᱭᱮ ᱭᱟᱭ ᱢᱟᱱᱮ ᱚᱱᱟᱜᱮ ᱟᱹᱞᱤᱧ ᱡᱟᱞᱤᱧ ᱵᱟᱲᱟᱭᱟ ᱚᱱᱟᱜᱮ ᱡᱚᱢ ᱡᱟᱛᱤ ᱫᱚ ᱠᱚ ᱢᱮᱛᱟᱜᱼᱟ ᱡᱟᱹᱱᱤᱡ᱾ ᱩᱱᱟᱹᱜ ᱴᱷᱤᱠ ᱢᱚᱛᱚ ᱫᱚ ᱵᱟᱞᱤᱧ ᱞᱟᱹᱭ ᱫᱟᱲᱮᱜ ᱠᱟᱱᱟ᱾
ᱢᱟᱱᱮ ᱡᱟᱦᱟᱸᱭ ᱛᱤᱞ ᱡᱟᱦᱟᱸᱭ ᱛᱤᱨᱞᱟᱹ ᱦᱚᱯᱚᱱ ᱴᱟᱜ ᱦᱟᱸᱜ ᱡᱮᱠᱚ ᱟᱹᱜᱩᱭᱮᱭᱟ, ᱩᱱᱤ ᱟᱵᱚ ᱡᱟᱛᱤᱹ ᱨᱮ ᱞᱟᱦᱟ ᱠᱚ ᱟᱹᱜᱩᱭᱮᱭᱟ ᱛᱚ?
ᱦᱮᱸ ᱦᱮᱸ ᱦᱮᱸ ᱦᱮᱸ ᱛᱟᱯᱚᱨᱮ ᱠᱚ ᱵᱟᱯᱞᱟᱭᱟ ᱵᱟᱠᱷᱟᱡ ᱫᱚ ᱵᱟᱯᱞᱟ ᱫᱚ ᱵᱟᱝ ᱜᱟᱱᱚᱜ ᱛᱟᱵᱚᱱᱟ ᱩᱱᱤ ᱫᱚ ᱮᱴᱟᱜ ᱡᱮᱦᱮᱛᱩ ᱮᱴᱟᱜ ᱡᱟᱹᱛᱤ ᱨᱮᱱ ᱯᱟᱲᱟᱜ ᱠᱟᱱᱟᱭ, ᱦᱮᱸ ᱦᱮᱸ ᱟᱨ ᱪᱤᱠᱟᱹᱛᱮ ᱟᱵᱚᱨᱮᱱ ᱵᱚᱸᱜᱟ ᱵᱩᱨᱩ ᱦᱚᱸᱠᱚ ᱟᱯᱱᱟᱨᱮᱭᱟ᱾
ᱦᱮᱸ ᱦᱩᱸ
ᱟᱱ ᱚᱱᱮ ᱚᱱᱠᱟ᱾
ᱟᱨ ᱜᱚᱝᱠᱮ ᱟᱹᱞᱤᱧᱟᱜ ᱠᱩᱠᱞᱤ ᱛᱟᱦᱮᱸ ᱞᱮᱱᱟ᱾ ᱡᱮ ᱱᱮᱛᱟᱨ ᱡᱟᱦᱟᱸ, ᱱᱮᱛᱟᱨ ᱡᱟᱦᱟᱸ ᱟᱵᱚ ᱥᱟᱶᱛᱟᱨᱮ ᱡᱟᱦᱟᱸ ᱚᱱᱟ ᱰᱤ ᱡᱮ ᱞᱟᱸᱜᱽᱲᱮ ᱮᱱᱮᱡ ᱚᱱᱟ ᱫᱚ ᱪᱮᱫᱞᱮᱠᱟ ᱵᱤᱱ ᱢᱚᱱᱮᱭᱟ?
ᱟᱹᱞᱤᱧ ᱡᱟᱦᱟ ᱞᱤᱧ ᱢᱚᱱᱮᱭᱟ ᱚᱱᱟ ᱫᱚ ᱟᱹᱰᱤ ᱱᱮᱛᱟᱨ ᱢᱟᱱᱮ ᱡᱟᱦᱟᱸ ᱟᱵᱚ ᱥᱚᱢᱟᱡ ᱫᱤᱭᱟᱹ ᱫᱚ ᱟᱹᱰᱤ ᱵᱟᱹᱲᱤᱡ ᱡᱤᱱᱤᱥ ᱠᱟᱱᱟ᱾ ᱴᱟ ᱚᱱᱟ ᱚᱱᱟ ᱚᱱᱟ ᱩᱰᱩᱠ ᱠᱟᱱᱛᱮ ᱟᱵᱚᱣᱟᱜ ᱴᱟᱢᱟᱠ ᱛᱩᱢᱫᱟᱜ ᱡᱟᱦᱟᱸ ᱨᱟᱹᱥᱠᱟᱹ ᱨᱚᱢᱚᱡᱽ ᱥᱮᱫᱟᱭ ᱨᱮᱱ ᱦᱟᱯᱲᱟᱢ ᱠᱳᱸ᱾ ᱪᱮᱫ ᱦᱚᱸ ᱵᱟᱝᱠᱚ ᱞᱟᱹᱭ ᱫᱟᱲᱮᱜ ᱠᱟᱱᱟ ᱩᱱᱠᱩᱣᱟᱜ ᱢᱚᱱᱮᱨᱮ ᱨᱟᱹᱥᱠᱟᱹ ᱤᱭᱟᱹ ᱨᱮᱦᱚᱸ᱾ ᱱᱮᱛᱟᱨ ᱨᱮᱱ ᱡᱟ, ᱢᱟᱱᱮ ᱠᱚᱲᱟ ᱜᱤᱫᱟᱹᱨ ᱠᱩᱲᱤ ᱜᱤᱫᱟᱹᱨ ᱠᱚ ᱩᱱᱠᱩ ᱫᱚ ᱩᱱᱠᱩ ᱫᱚ ᱵᱟᱝᱠᱚ ᱵᱩᱡ ᱫᱟ ᱛᱚ, ᱩᱱᱠᱩ ᱫᱚ ᱱᱤᱛᱚᱜ ᱡᱟᱦᱟᱸᱠᱚ ᱧᱟᱢ ᱮᱫᱟ ᱟᱡ ᱚᱱᱟ ᱠᱚ ᱰᱤᱡᱮ ᱞᱟᱜᱽᱲᱮ ᱛᱮ ᱡᱟᱦᱟᱸ ᱟᱵᱚᱣᱟᱜ ᱴᱟᱢᱟᱠ ᱛᱩᱢᱫᱟᱹᱜ ᱚᱱᱟ ᱠᱚᱦᱚᱸ ᱟᱛ ᱪᱟᱵᱟᱜ ᱠᱟᱱᱟ ᱫᱤᱱ ᱜᱮ ᱫᱤᱱ᱾ ᱮᱱᱮᱡ ᱥᱮᱨᱮᱧ ᱦᱚᱸ, ᱮᱱᱮᱡ ᱥᱮᱨᱮᱧ ᱦᱚᱸ ᱟᱫᱚᱜ ᱠᱟᱱ ᱛᱟᱵᱚᱱᱟ᱾ ᱞᱟᱜᱽᱲᱮ ᱮᱱᱮᱡ, ᱫᱚᱝ ᱮᱱᱮᱡ ᱚᱱᱟ ᱠᱚ ᱦᱚᱸ ᱦᱤᱲᱤᱧᱚᱜ ᱠᱟᱱᱟ ᱰᱤᱡᱮ ᱞᱟᱜᱽᱲᱮ, ᱠᱚ ᱤᱭᱟᱹᱭᱮᱫ ᱛᱟᱦᱮᱸ-ᱟ ᱟᱹᱞᱤᱧ ᱫᱚᱞᱤᱧ ᱢᱚᱱᱮᱭᱟ ᱚᱱᱟ ᱫᱚ ᱟᱹᱰᱤ ᱢᱟᱱᱮ ᱟᱵᱚᱣᱟᱜ ᱥᱚᱢᱟᱡᱽ ᱫᱤᱠ ᱠᱷᱚᱡ ᱠᱚᱫ ᱫᱚ ᱟᱹᱰᱤ ᱢᱟᱱᱮ ᱵᱟᱹᱲᱤᱡ ᱰᱟᱦᱟᱨ ᱠᱟᱱᱟ᱾
ᱦᱚᱭ ᱦᱚᱭ᱾
ᱱᱚᱣᱟ ᱠᱷᱟᱹᱛᱤᱨ ᱜᱮ ᱟᱵᱚ ᱡᱟᱦᱟᱸᱭ ᱥᱟᱱᱛᱟᱲ ᱦᱚᱯᱚᱱ ᱡᱟᱦᱟᱸᱭ ᱢᱮᱱᱟᱜ ᱠᱚᱣᱟ ᱱᱮᱛᱟᱨ ᱡᱟᱦᱟᱸ ᱚᱞᱚᱜ ᱯᱟᱲᱦᱟᱣ ᱚᱞᱚᱜ ᱯᱟᱲᱦᱟᱣ ᱠᱷᱚᱱ ᱦᱚᱸ ᱚᱱᱟ ᱵᱟᱹᱭ ᱵᱟᱹᱭ ᱛᱮᱠᱚ ᱵᱟᱜᱤ ᱪᱟᱵᱟ ᱠᱮᱫᱟ ᱠᱚ ᱱᱚᱣᱟ ᱤᱭᱟᱹ ᱠᱚ
ᱦᱮᱸ ᱰᱤᱡᱮ ᱞᱟᱜᱽᱲᱮ ᱠᱷᱟᱹᱛᱤᱨ ᱦᱚᱸ, ᱡᱮᱢᱚᱱ ᱡᱟᱦᱟᱸᱭ ᱡᱩᱫᱤ ᱧᱮᱧᱮᱞᱮ ᱪᱟᱞᱟᱣ ᱮᱱᱟᱭ ᱟᱨᱚ ᱚᱱᱟ ᱦᱚᱸ ᱦᱟᱺᱰᱤ ᱯᱟᱹᱣᱨᱟᱹ ᱧᱩ ᱠᱷᱟᱹᱛᱤᱨ ᱦᱚᱸ ᱱᱮᱛᱟᱨ ᱚᱞᱚᱜ ᱯᱟᱲᱦᱟᱜ ᱦᱚᱸᱠᱚ ᱵᱟᱹᱜᱤᱭᱮᱫᱟ ᱟᱵᱚᱨᱮᱱ ᱥᱟ ᱢᱟᱱᱮ᱾ ᱛᱤᱨᱞᱟᱹ ᱦᱚᱯᱚᱱ ᱠᱚ ᱡᱟᱦᱟᱸᱨᱮ ᱪᱟᱞᱟᱜ ᱠᱟᱱᱟᱭ ᱚᱱᱛᱮ ᱵᱟᱨ ᱯᱮ ᱫᱤᱱᱮ ᱛᱟᱦᱮᱸᱱ ᱠᱟᱱᱟᱭ ᱯᱟᱹᱣᱨᱟᱹ ᱠᱚ᱾ ᱯᱤᱞᱪᱩ ᱨᱟᱥᱟ ᱠᱚ ᱧᱩ ᱠᱮᱛᱮᱫ ᱟᱫᱚ ᱦᱟᱱᱛᱮ ᱫᱚ ᱦᱤᱲᱤᱧ ᱠᱟᱜ ᱠᱟᱱᱟᱭ᱾ ᱟᱨ, ᱟᱵᱚᱣᱟᱜ ᱚᱞᱚᱜ, ᱦᱮᱸ ᱚᱞᱚᱜ, ᱚᱞᱚᱜ ᱯᱟᱲᱦᱟᱜᱮᱛᱚ ᱟᱜᱟᱢ ᱰᱟᱦᱟᱨ ᱫᱚᱭ ᱚᱞᱟᱭ᱾
ᱦᱳᱭ ᱦᱳᱭ᱾
ᱡᱟᱦᱟᱸ ᱛᱤᱱᱟᱹᱜ ᱵᱮᱱ ᱚᱞᱚᱜ ᱯᱟᱲᱦᱟᱜ-ᱟ ᱤᱱᱟᱹᱜ ᱜᱮ ᱟᱨᱚᱣᱟᱜ, ᱡᱮᱢᱚᱱ ᱱᱤᱛᱚᱜ ᱡᱩᱫᱤ ᱡᱟᱦᱟᱸᱭ ᱡᱟᱦᱟᱸᱭ ᱢᱤᱜ ᱦᱚᱲ ᱟᱲ ᱢᱟᱱᱮ ᱚᱞᱚᱜ ᱯᱟᱲᱦᱟᱜ ᱟᱭ ᱯᱚᱨᱚ ᱯᱚᱨᱮ ᱛᱮ ᱩᱱ ᱜᱤᱫᱽᱨᱟᱹ ᱯᱤᱫᱽᱨᱟᱹ ᱦᱚᱸᱵᱮᱱ ᱥᱮᱬᱟ ᱫᱟᱲᱮ ᱟᱠᱚᱣᱟ᱾ ᱟᱨ ᱡᱩᱫᱤ ᱟᱵᱮ ᱦᱚᱭ ᱪᱮᱫ ᱦᱚᱸ ᱵᱟᱵᱮᱱ ᱯᱟᱲᱦᱟᱣ ᱵᱟᱲᱟ ᱠᱟᱜᱼᱟ ᱚᱝᱠᱟ ᱪᱮᱫ ᱠᱚ ᱥᱩᱫᱩ ᱚᱱᱟ ᱰᱤᱡᱮ ᱞᱟᱜᱽᱲᱮ ᱛᱟᱨᱯᱚᱨᱮ ᱦᱟᱺᱰᱤ ᱯᱟᱹᱣᱨᱟᱹ ᱧᱩ ᱜᱮ ᱟᱫᱚ ᱚᱸᱰᱮ ᱫᱚ ᱟᱵᱮᱱ ᱵᱮᱱ ᱪᱮᱫ ᱵᱮᱱ ᱥᱮᱬᱟᱭᱟ, ᱚᱱᱟ ᱜᱮ ᱥᱮᱬᱟᱭᱟᱭ ᱩᱱᱤ ᱦᱚᱸ᱾
ᱦᱚᱭ ᱦᱚᱭ᱾ ᱱᱚᱝᱠᱟ ᱛᱮᱜᱮ ᱟᱵᱚ ᱥᱟᱶᱛᱟ ᱦᱚᱸ ᱟᱹᱰᱤᱜᱟᱱ ᱞᱟᱛᱟᱨ ᱥᱮᱱ ᱪᱟᱞᱟᱣ ᱤᱫᱤᱜ ᱠᱟᱱ ᱛᱟᱵᱚᱱᱟ᱾
ᱦᱮᱸ᱾ ᱛᱟᱯᱚᱨᱮ ᱟᱵᱚ ᱢᱟ ᱥᱩᱡᱳᱜ ᱥᱩᱵᱤᱛᱟ ᱦᱚᱸ ᱢᱮᱱᱟᱜ ᱛᱟᱵᱚᱱᱟ ᱟᱹᱰᱤ ᱡᱟᱹᱥᱛᱤ ᱜᱮ ᱟᱨ ᱱᱮᱛᱟᱨ ᱢᱟ ᱥᱩᱡᱳᱜᱽ ᱥᱩᱵᱤᱫᱷᱟ ᱛᱟᱦᱮᱸ ᱠᱟᱛᱮ ᱦᱚᱸ ᱚᱱᱠᱟ ᱦᱟᱴ ᱯᱟᱛᱟ ᱡᱮ ᱞᱟᱜᱽᱲᱮ ᱮᱱᱮᱡ ᱛᱮᱜᱮ ᱥᱚᱢᱚᱭ ᱢᱟ ᱤᱭᱟ. ᱜ ᱠᱟᱱᱟ᱾
ᱯᱚᱞᱚᱢᱚᱜ ᱠᱟᱱ᱾
ᱛᱟᱵ ᱤᱫᱤ ᱫᱟᱠᱚ ᱦᱮᱸ,
ᱟᱵᱚ ᱡᱟᱦᱟᱸ ᱥᱩᱡᱳᱜᱽ ᱥᱩᱵᱤᱫᱷᱟ ᱢᱮᱱᱟᱜ ᱛᱟᱵᱚᱱᱟ ᱚᱱᱟ ᱫᱚ ᱴᱷᱤᱠ ᱴᱷᱟᱠ ᱠᱟᱹᱢᱤᱨᱮ ᱵᱟᱠᱚ ᱞᱟᱜᱟᱣ ᱫᱟᱲᱮᱭᱟᱜ ᱠᱟᱱᱟ ᱛᱚ᱾
ᱦᱮᱸ᱾ ᱟᱨ ᱵᱟᱠᱷᱟᱡ ᱟᱵᱚ ᱫᱚ ᱜᱚᱴᱟᱜᱮ ᱥᱩᱡᱳᱜᱽ ᱥᱩᱵᱤᱫᱷᱟ ᱫᱚ ᱢᱮᱱᱟᱜ ᱛᱟᱵᱚᱱᱟ, ᱚᱱᱠᱟ ᱵᱮᱥ ᱜᱮ ᱟᱨᱚ ᱵᱟᱝ ᱢᱮᱱ ᱛᱮᱫᱚ ᱵᱟᱝ᱾ ᱛᱟᱦᱚᱞᱮ ᱜᱚᱝᱠᱮ ᱟᱯᱮ ᱥᱮᱫ ᱚᱱᱛᱮ ᱫᱚ ᱢᱟᱱᱮ ᱚᱝᱠᱟᱼᱼ ᱰᱤᱡᱮ ᱞᱟᱜᱽᱲᱮ ᱫᱚ ᱪᱮᱫ ᱞᱮᱠᱟ ᱢᱟ ᱮᱸ ᱦᱩᱭᱩᱜ ᱦᱩᱭᱩᱜ ᱵᱟᱲᱟᱜ ᱜᱮᱭᱟ ᱥᱮ ᱵᱟᱝ?
ᱜᱚᱝᱠᱮ ᱟᱞᱮ ᱚᱱᱛᱮ ᱮᱴᱟᱜ ᱟᱹᱛᱩ ᱠᱚᱨᱮ ᱫᱚ ᱦᱩᱭ ᱵᱟᱲᱟᱜ ᱜᱮᱭᱟ᱾ ᱚᱱᱠᱟ ᱢᱟᱱᱮᱼᱼ ᱱᱚᱛᱮ ᱡᱟᱦᱟᱸ ᱢᱟᱹᱡᱷᱤ ᱢᱟᱰᱚᱣᱟ ᱢᱮᱱᱟᱜ ᱠᱚᱣᱟ ᱩᱱᱠᱩ ᱠᱚ ᱢᱟᱱᱟ ᱵᱟᱨᱚᱱ ᱠᱟᱛᱮᱫ ᱨᱮᱦᱚᱸ ᱩᱱᱠᱩ ᱛᱚᱵᱩ ᱨᱮᱦᱚᱸ ᱠᱤᱪᱷᱩᱼᱼ ᱪᱷᱩ ᱜᱟᱱ ᱟᱹᱛᱩ ᱢᱮᱱᱟᱜ ᱠᱚᱣᱟ ᱦᱚᱲ ᱠᱚ ᱢᱮᱱᱟᱜ ᱠᱚᱣᱟ ᱛᱚᱵᱩ ᱵᱟᱝᱼᱼ ᱠᱚ ᱢᱟᱱᱟᱣ ᱵᱟᱛᱟᱣᱟ ᱠᱚ᱾ ᱢᱮᱱᱠᱷᱟᱱ ᱡᱟᱦᱟᱸ ᱟᱞᱮ ᱟᱹᱛᱩ ᱨᱮ ᱢᱮᱱᱟᱜ ᱞᱮᱭᱟ ᱟᱞᱮ ᱫᱚᱼᱼ ᱴᱳᱴᱟᱞᱤ ᱜᱮ ᱚᱱᱟ ᱫᱚ ᱚᱱᱟ ᱫᱚ ᱵᱟᱞᱮ ᱢᱟᱱᱟᱣ ᱵᱟᱛᱟᱣᱟᱞᱮ᱾ ᱰᱤᱡᱮ ᱞᱟᱸᱽᱲᱮ ᱮᱱᱮᱡ ᱯᱚᱠᱷᱮ ᱫᱚ ᱮᱠᱴᱩ ᱫᱚᱼᱼ ᱵᱟᱞᱮ ᱢᱟᱱᱟᱣ ᱵᱟᱛᱟᱣ ᱜᱮᱭᱟᱞᱮ᱾
ᱟᱞᱮᱫᱚ ᱡᱮᱢᱚᱱ ᱚᱱᱛᱮ ᱫᱚ ᱚᱱᱟ ᱚᱱᱟ ᱫᱚ ᱢᱟᱹᱡᱷᱤ ᱢᱟᱹᱡᱷᱤ ᱯᱟᱨᱜᱟᱱᱟᱼᱼ ᱠᱚ ᱦᱟᱯᱲᱟᱢ ᱠᱚ ᱚᱱᱟ ᱫᱚᱠᱚ ᱞᱟᱹᱭ ᱠᱟᱫᱟᱼᱼ ᱦᱮᱸ ᱢᱤᱫ ᱧᱤᱫᱟᱹ ᱯᱟᱛᱟ ᱮᱱᱮᱡᱼᱼ ᱥᱚᱨᱦᱟᱭ ᱮᱱᱮᱡ ᱵᱟᱦᱟ ᱮᱱᱮᱡ ᱫᱚᱦᱚᱭ ᱯᱮ, ᱚᱱᱟ ᱫᱚ ᱴᱷᱤᱠ ᱜᱮᱭᱟ ᱢᱮᱱᱠᱷᱟᱱᱼᱼ